ᱦᱮᱞᱳ
ᱦᱮᱸ ᱦᱮᱞᱳ
ᱦᱮᱸ ᱞᱟᱹᱭ ᱫᱚᱞᱤᱧ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱛᱟᱹᱵᱤᱱᱟ᱾
ᱦᱩᱸ ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸ ᱪᱮᱫ ‌ᱵᱤᱱ ᱪᱤᱠᱟ. ᱭᱮᱫᱟ?
ᱪᱮᱫ ᱦᱚᱸ ᱵᱟᱝᱼᱟ ᱜᱮ᱾
ᱚ ᱛᱟᱦᱚᱞᱮ ᱥᱮᱛᱟᱜ ᱵᱮᱲᱟ ᱨᱮᱱᱟᱜ ᱱᱟᱥᱛᱟ ᱠᱚᱫᱚ ᱦᱩᱭᱮᱱᱟ ᱥᱮ ᱵᱟᱝ ᱥᱮ ᱵᱟᱝ-ᱟ ᱟᱹᱣᱨᱤᱜ-ᱟ?
ᱟᱭᱨᱤ ᱭᱟᱜ-ᱟ᱾
ᱚᱸ ᱪᱮᱫ ᱠᱚᱯᱮ ᱠᱟᱹᱢᱤ ᱮᱫ ᱛᱮ?
ᱪᱮᱫ ᱠᱚ ᱦᱚᱸ ᱵᱟᱝ ᱦᱚᱸᱜ-ᱚᱭ ᱛᱚᱞᱟ ᱠᱚ ᱜᱤᱲᱤ ᱵᱟᱲᱟᱭ ᱦᱩᱭᱩᱜ ᱠᱟᱱᱟ᱾
ᱚᱸ ᱟᱹᱣᱨᱤ ᱯᱮ ᱜᱤᱰᱤ ᱥᱟᱹᱛ-ᱟ᱾
ᱟᱹᱣᱨᱤ
ᱟ ᱛᱟᱦᱟᱞᱮ ᱟᱯᱮ ᱥᱮᱫ ᱢᱟ ᱛᱟᱦᱟᱞᱮ ᱨᱚᱦᱚᱭ ᱫᱚ ᱟᱣᱨᱤᱭᱟᱜ-ᱟ ᱡᱟᱹᱱᱤᱡ ᱠᱷᱟᱱᱼᱼ
ᱦᱮᱸ ᱟᱣᱨᱤ ᱭᱟᱜ-ᱟ᱾
ᱦᱚᱸ᱾ ᱟᱞᱮ ᱥᱮᱱ ᱢᱟᱠᱚ ᱨᱚᱦᱚᱭ ᱪᱟᱵᱟ ᱠᱮᱜ-ᱟ, ᱫᱤᱱᱟᱹᱢ ᱜᱮ ᱱᱚᱝᱠᱟ ᱫᱟᱜ ᱡᱟᱹᱲᱤ ᱦᱩᱭᱩᱜ ᱠᱟᱱᱟ ᱥᱮᱼᱼ
ᱚ ᱟᱹᱵᱤᱱ ᱫᱚ ᱪᱮᱜ ᱵᱤᱱ ᱪᱤᱠᱟᱹᱭ ᱫᱟ?
ᱟᱞᱤᱧ ᱪᱮᱫ ᱦᱚᱸ ᱵᱟᱝ ᱟᱹᱞᱤᱧ ᱫᱚ ᱢᱮᱱᱟᱜ ᱟᱠᱟᱫ ᱞᱤᱧ ᱜᱮᱭᱟ ᱱᱤᱛᱚᱜ ᱦᱚᱸᱜ-ᱚᱭ ᱥᱮᱛᱟᱜ ᱵᱮᱲᱟ ᱪᱟ ᱱᱟᱥᱛᱟ ᱠᱚ ᱦᱩᱭᱱᱟ ᱟᱫᱚᱼᱼ ᱠᱟᱢᱤ ᱠᱚ ᱪᱟᱞᱟᱜ ᱦᱩᱭᱩᱜ-ᱟ ᱦᱟᱸᱜ ᱠᱷᱟᱱ ᱦᱮᱡ ᱠᱟᱛᱮ ᱫᱟᱠᱟ ᱠᱚ ᱤᱥᱤᱱ ᱦᱩᱭᱩᱜ-ᱟ᱾
ᱦᱮᱸ ᱟᱯᱮ ᱥᱮᱫ ᱫᱚ ᱛᱚᱞᱟ ᱠᱚ ᱦᱟᱨᱟᱭ ᱱᱟ ᱥᱮ ᱟᱣᱨᱤ?
ᱦᱮᱸ ᱦᱟᱨᱟ ᱟᱠᱟᱱᱟ ᱛᱚ ᱦᱚᱸᱜᱼᱚᱭ ᱨᱚᱦᱚᱭ ᱞᱟᱜᱟᱜ ᱟᱠᱚ᱾ ᱫᱟᱜ ᱡᱟᱹᱲᱤ ᱨᱮᱱᱟᱜ ᱚᱵᱷᱟᱵᱽ ᱵᱟᱝ ᱦᱩᱭ ᱠᱟᱱᱟ ᱛᱚ ᱱᱚᱛᱮ ᱫᱚ᱾
ᱦᱮᱸ᱾
ᱟᱨ ᱪᱮᱫ ᱠᱚ ᱵᱤᱱ ᱪᱤᱠᱟᱹᱭ ᱜᱮᱛᱮ ᱟᱹᱵᱤᱱ ᱫᱚ?
ᱟᱞᱤᱧ ᱫᱚ ᱪᱮᱜ ᱦᱚᱸ ᱵᱟᱹᱞᱤᱧ ᱪᱤᱠᱟᱹᱭ ᱜᱮᱭᱟ᱾
ᱚᱸ᱾
ᱵᱮᱠᱟᱨ ᱜᱮᱭᱟ ᱞᱤᱧ᱾
ᱦᱚᱸ᱾ ᱟᱹᱞᱤᱧᱟᱜ ᱯᱟᱲᱦᱟᱜ ᱠᱚᱫᱚ ᱟᱹᱰᱤ ᱫᱤᱱ ᱨᱮᱜᱮ ᱞᱤᱧ ᱵᱟᱹᱜᱤ ᱭᱟᱠᱟᱜ-ᱟ ᱵᱟᱝ ᱞᱤᱧ ᱯᱟᱲᱦᱟᱣ ᱵᱟᱲᱟᱜ ᱠᱟᱱᱟ᱾ ᱥᱤᱠᱥ ᱯᱚᱨᱡᱚᱱᱛᱚ ᱞᱤᱧ ᱯᱟᱲᱦᱟᱣ ᱞᱮᱱᱟ ᱟᱫᱚ ᱵᱟᱝ ᱞᱤᱧ ᱯᱟᱲᱦᱟᱣᱼᱼ
ᱚ ᱦᱚ᱾ ᱟᱞᱤᱧ ᱫᱚ ᱚᱲᱟᱜ ᱨᱮ ᱠᱟᱹᱴᱤᱡ ᱚᱵᱚᱥᱛᱟ ᱠᱷᱟᱨᱟᱯ ᱜᱮᱭᱟ ᱛᱚ ᱮᱭ ᱡᱚᱱᱱᱚ ᱵᱟᱠᱚ ᱯᱟᱲᱦᱟᱣ ᱫᱟᱲᱮ ᱠᱟᱫ ᱞᱤᱧᱟ᱾
ᱦᱮᱸ ᱛᱚ ᱟᱵᱚ ᱢᱟ ᱨᱮᱸᱜᱮᱡ ᱱᱟᱪᱟᱨ ᱦᱚᱲ᱾ ᱚᱵᱚᱥᱛᱟ ᱚᱝᱠᱟ ᱠᱷᱟᱨᱟᱯ ᱫᱚ ᱛᱟᱦᱮᱸᱱ ᱜᱮᱭᱟ ᱦᱮᱸ ᱵᱟᱝᱼᱼ ᱚᱱᱟ ᱛᱮᱦᱚᱸ ᱟᱹᱰᱤ ᱜᱟᱱ ᱦᱚᱲᱟᱜ ᱢᱟᱱᱮ ᱯᱟᱲᱦᱟᱣ ᱨᱮᱱᱟᱜ ᱤᱪᱪᱷᱟᱹ ᱛᱟᱦᱮᱸᱱ ᱨᱮᱦᱚᱸ ᱵᱟᱝ ᱦᱩᱭᱩᱜ-ᱟ᱾
ᱦᱩᱸ᱾
ᱦᱚᱸ ᱟᱵᱤᱱ ᱚᱠᱟ ᱠᱚ ᱨᱮ ᱚᱱᱠᱟᱱ ᱫᱟᱬᱟᱱ ᱡᱟᱭᱜᱟ ᱵᱤᱱ ᱠᱩᱥᱤ ᱭᱟᱜ ᱜᱮᱭᱟ?
ᱚᱱᱠᱟ ᱫᱚ ᱦᱟᱸᱜ ᱟᱣᱨᱤ ᱞᱤᱧ ᱪᱟᱞᱟᱜ-ᱟ ᱠᱩᱥᱤ ᱢᱟ ᱞᱤᱧᱼᱼ ᱠᱩᱥᱤ ᱭᱟᱜ ᱟᱫᱚ ᱪᱟᱞᱟᱜ ᱢᱟ ᱟᱣᱨᱤ‌ ᱞᱤᱧ ᱪᱟᱜᱼᱼ
ᱦᱮᱸᱛᱚ ᱴᱟᱠᱟ ᱯᱩᱭᱥᱟ ᱱᱟᱜ ᱦᱚᱸᱛᱚ ᱚᱵᱷᱟᱵᱽ ᱛᱟᱦᱮᱸᱱᱟ ᱦᱮᱸ ᱵᱟᱝ ᱪᱤᱜᱼᱼ ᱪᱟᱞᱟᱜ ᱢᱚᱱᱮ ᱞᱮᱱᱠᱷᱟᱱ ᱡᱮ ᱪᱟᱞᱟᱣ ᱚᱱᱟ ᱛᱚ ᱟᱨ ᱵᱟᱝ ᱦᱩᱭ ᱜᱚᱫᱚᱜ-ᱟ᱾
ᱦᱳᱭ᱾
ᱚᱸ᱾
ᱟᱹᱵᱤᱱ ᱫᱚ?
ᱟᱞᱤᱧ ᱫᱚ ᱟᱹᱰᱤ ᱥᱟᱺᱜᱤᱧ ᱥᱟᱺᱜᱤᱧ ᱞᱤᱧ ᱪᱟᱞᱟᱣ ᱵᱟᱲᱟ ᱟᱠᱟᱱ ᱜᱮᱭᱟ᱾ ᱫᱟᱨᱡᱤᱞᱤᱝ ᱞᱤᱧ ᱪᱟᱞᱟᱣ ᱟᱠᱟᱱᱟ ᱦᱟᱡᱟᱨ ᱫᱩᱣᱟᱹᱨᱤ ᱞᱤᱧ ᱪᱟᱞᱟᱣ ᱟᱠᱟᱱᱟ᱾ ᱢᱟᱭᱛᱷᱚᱱ ᱞᱤᱧ ᱪᱟᱞᱟᱣ ᱟᱠᱟᱱᱟ ᱟᱹᱰᱤ ᱜᱟᱱ ᱡᱟᱭᱜᱟ ᱜᱮ ᱞᱤᱧ ᱧᱮᱞ ᱟᱠᱟᱫ ᱜᱮᱭᱟ᱾
ᱚ ᱛᱟᱦᱚᱞᱮ ᱟᱵᱤᱱ ᱫᱚ ᱵᱤᱱ ᱧᱮᱞ ᱟᱠᱟᱫ ᱜᱮᱭᱟ᱾
ᱦᱮᱸ ᱧᱮᱞ ᱟᱠᱟᱜ-ᱟ ᱞᱤᱧ᱾
ᱚ ᱦᱮᱸ ᱛᱚ᱾
ᱟᱪᱪᱷᱟ ᱦᱳᱭ ᱟᱵᱚ ᱢᱟ ᱦᱩᱞ ᱢᱟᱦᱟᱸ ᱯᱟᱨᱚᱵᱢ ᱱᱟ ᱛᱚ ᱟᱯᱮ ᱥᱮᱫ ᱦᱩᱞ ᱢᱟᱦᱟᱸ ᱠᱚ ᱢᱟᱱᱟᱣ ᱜᱮᱭᱟ ᱥᱮ ᱵᱟᱝ-ᱟ᱾
ᱦᱮᱸ ᱢᱟᱱᱟᱣ ᱜᱮᱭᱟ ᱠᱚ ᱟᱰᱤ ᱢᱚᱸᱡᱽ ᱦᱩᱭᱩᱜ ᱜᱮᱭᱟ᱾
ᱚᱸ ᱟᱞᱮ ᱱᱚᱛᱮ ᱦᱚᱸᱠᱚ ᱢᱟᱱᱟᱣ ᱜᱮᱭᱟ ᱟᱞᱮ ᱟᱹᱛᱩ ᱠᱚᱨᱮ ᱠᱚ ᱢᱟᱱᱟᱣ ᱜᱮᱭᱟ ᱦᱟᱜᱸ᱾
ᱦᱩᱞ ᱢᱟᱦᱟᱸ ᱢᱟ ᱟᱵᱚᱣᱟᱜ ᱥᱟᱱᱛᱟᱞᱟᱜ ᱜᱮ ᱠᱟᱱᱟ᱾
ᱦᱳᱭ᱾
ᱛᱚ ᱢᱟᱱᱟᱣ ᱫᱚ ᱜᱚᱴᱟ ᱠᱚ ᱢᱟᱱᱟᱣ ᱜᱮᱭᱟ ᱦᱟᱸᱜ᱾
ᱦᱮᱸ᱾ ᱟᱵᱤᱱ ᱦᱩᱞ ᱢᱟᱦᱟ ᱵᱟᱨᱮ ᱛᱮ ᱠᱟᱹᱴᱤᱡ ᱡᱟᱸᱦᱟᱱᱟᱜ ᱵᱤᱱ ᱞᱟᱹᱭ ᱫᱟᱲᱮᱭᱟᱜ-ᱟ ᱥᱮᱼᱼ
ᱮᱸ᱾
ᱦᱩᱞ ᱢᱟᱦᱟᱸ ᱵᱟᱨᱮᱛᱮ ᱡᱟᱦᱟᱱᱟᱜ ᱵᱤᱱ ᱞᱟᱹᱭ ᱞᱮᱠᱷᱟᱱ ᱠᱟᱹᱴᱤᱡ ᱵᱷᱟᱜᱮ ᱠᱚᱜ-ᱟ ᱢᱟᱱᱮ ᱡᱩᱫᱤ ᱵᱤᱱ ᱞᱟᱹᱭ ᱫᱟᱲᱮ ᱠᱟᱜ ᱠᱷᱟᱱ᱾
ᱢᱟᱥᱮ ᱟᱹᱵᱤᱱ ᱜᱮ ᱞᱟᱹᱭ ᱵᱤᱱ᱾
ᱢᱟᱱᱮ ᱟᱵᱚ ᱢᱟ- ᱚ ᱥᱟᱱᱛᱟᱲ ᱥᱚᱢᱟᱡᱽ ᱨᱮ ᱱᱩᱠᱤᱱ ᱥᱤᱫᱩ ᱠᱟᱹᱱᱩ ᱯᱷᱩᱞᱳ ᱡᱷᱟᱱᱳ ᱪᱟᱸᱫᱽ ᱵᱷᱳᱭᱨᱳᱵ ᱡᱟᱦᱟᱸᱭ ᱠᱚ- ᱛᱟᱦᱮᱸ ᱠᱟᱱᱟ ᱦᱮᱸ ᱵᱟᱝ᱾
ᱦᱮᱸ᱾
ᱩᱠᱩ ᱠᱚ ᱜᱮ ᱦᱟᱸᱜ ᱠᱚ ᱞᱟᱹᱲᱦᱟᱹᱭ ᱞᱮᱱᱟ ᱱᱚᱣᱟ ᱦᱩᱞ ᱫᱚ ᱠᱚ ᱮᱛᱚᱦᱚᱵ ᱞᱮᱫᱟ᱾ ᱟᱨ ᱱᱚᱣᱟ ᱦᱩᱞ ᱫᱚ ᱦᱩᱭᱩᱜ ᱠᱟᱱᱟ ᱟᱴᱷᱨᱚᱥᱚ ᱯᱚᱧᱪᱟᱱᱱᱚ ᱥᱟᱞ ᱨᱮᱱᱟᱜ᱾ ᱛᱤᱨᱤᱥᱮ ᱡᱩᱱ ᱨᱮ ᱦᱩᱭ ᱞᱮᱱᱟ᱾ ᱚᱸ ᱦᱩᱸ ᱦᱟᱜ ᱟᱫᱚ ᱚᱰᱮ ᱱᱚᱣᱟ ᱦᱩᱞ ᱠᱚ ᱥᱟᱯᱲᱟᱣ ᱞᱮ ᱮᱭ ᱠᱟᱨᱚᱱ ᱛᱮ᱾ ᱮ ᱡᱟᱛᱮ ᱢᱟᱱᱮ ᱡᱟᱦᱟᱸᱭ ᱛᱤᱨᱞᱟᱹ ᱠᱚ ᱟᱵᱚ ᱥᱟᱱᱛᱟᱲ ᱛᱤᱨᱞᱟᱹ ᱠᱚ᱾ ᱩᱱᱠᱩ ᱪᱮᱛᱟᱱ ᱨᱮ ᱤᱝᱨᱮᱡᱽ ᱠᱚ ᱟᱹᱰᱤ ᱡᱳᱨ ᱱᱟᱦᱟᱪᱟᱨ ᱠᱚ ᱪᱟᱞᱟᱣ ᱮᱫ ᱛᱟᱦᱮᱱᱟ ᱟᱨ ᱡᱟᱦᱟᱸ ᱟᱵᱚ ᱥᱟᱱᱛᱟᱲ ᱠᱚᱣᱟᱜ ᱡᱚᱢᱤ ᱡᱟᱭᱜᱟ ᱦᱟᱥᱟ ᱠᱚ- ᱚᱱᱟ ᱠᱚ ᱟᱠᱚ ᱠᱚ ᱨᱮᱡ ᱮᱫ ᱵᱚᱱ ᱛᱟᱦᱮᱱᱟ᱾ ᱚᱱᱟ ᱠᱷᱟᱹᱛᱤᱨ ᱛᱮ ᱩᱱᱠᱩ ᱚᱱᱟ ᱠᱚ ᱵᱟᱝ ᱧᱮᱞ ᱥᱟᱦᱟᱣ ᱠᱷᱟᱹᱛᱤᱨ ᱛᱮ- ᱩᱱᱠᱩ ᱱᱚᱣᱟ ᱦᱩᱞ ᱫᱚᱠᱚ ᱮᱛᱚᱦᱚᱵ ᱠᱮᱫᱟ ᱦᱮᱸ ᱾ ᱚᱱᱠᱟ ᱠᱟᱛᱮᱜ ᱜᱮ ᱦᱮᱸ ᱵᱟᱝ᱾
ᱦᱳᱭ᱾
ᱪᱮ ᱢᱮᱱ ᱫᱟᱞᱤᱧ ᱱᱚᱣᱟ ᱵᱮᱠᱜᱨᱟᱣᱩᱱᱰ ᱨᱮᱱᱟᱜ ᱥᱟᱣᱩᱱᱰ ᱜᱮ ᱟᱸᱡᱚᱢ ᱚᱜ ᱠᱟᱱᱟ ᱢᱟᱱᱮ ᱪᱮᱬᱮ ᱠᱚ ᱠᱚ ᱜᱳᱞ ᱫᱟᱠᱚ ᱥᱮ ᱟᱛᱳ ᱚᱲᱟᱜ ᱨᱮᱱᱟᱜ᱾ ᱪᱮᱫ ᱠᱟᱱᱟ?
ᱦᱳᱭ ᱟᱸᱡᱚᱢ ᱫᱚ ᱠᱟᱹᱴᱤᱡ ᱟᱸᱡᱚᱢᱚᱜ ᱠᱟᱱ ᱜᱮᱭᱟ ᱟᱫᱚ ᱟᱛᱳ ᱚᱲᱟᱜ ᱨᱮ ᱛᱟᱦᱮᱸ ᱞᱮᱱᱠᱷᱟᱱ ᱦᱟᱸᱜ ᱟᱹᱰᱤ ᱜᱟᱱ ᱜᱮ ᱟᱸᱡᱚᱢᱚᱜ-ᱟ ᱟᱹᱰᱤ ᱠᱤᱪᱷᱩ ᱜᱮ᱾
ᱦᱮᱸ᱾ ᱟ ᱛᱟᱦᱚᱞᱮ ᱟᱯᱮ ᱫᱚ ᱪᱤᱞᱤ ᱠᱚᱯᱮ ᱟᱹᱥᱩᱞ ᱠᱚ ᱜᱮᱭᱟ ᱢᱮᱨᱚᱢ, ᱰᱟᱝᱨᱤ, ᱵᱷᱤᱰᱤ ᱠᱚ ᱟᱹᱪᱩᱞᱚᱜ ᱟᱹᱥᱩᱞ ᱠᱚ ᱜᱮᱭᱟ ᱯᱮ ᱥᱮ ᱵᱟᱝ-ᱟ?
ᱦᱮᱸ ᱢᱮᱨᱚᱢ ᱠᱚ ᱰᱟᱝᱨᱤ ᱠᱚ ᱢᱮᱱᱟᱜ ᱠᱚ ᱛᱟᱞᱮ ᱜᱮᱭᱟ ᱵᱷᱤᱲᱤ ᱠᱚ᱾
ᱚ ᱛᱟᱦᱞᱮ ᱩᱱᱠᱩ ᱫᱚ ᱢᱟᱱᱮ ᱦᱮᱸ ᱟᱞᱮ ᱦᱚᱸᱞᱮ ᱟᱹᱥᱩᱞ ᱠᱟᱜ ᱠᱚᱣᱟ᱾ ᱢᱮᱫᱟᱧ ᱡᱟᱦᱟᱸᱭ ᱯᱮ ᱟᱹᱥᱩᱞ ᱢᱟᱱᱮ ᱟᱯᱮ ᱥᱮᱫ ᱚᱱᱠᱟ ᱡᱚᱢ ᱨᱮᱱᱟᱜ ᱟᱱᱟᱴ ᱫᱚ ᱢᱮᱱᱟᱜ ᱛᱟᱠᱚᱣᱟ ᱥᱮ ᱵᱟᱝ-ᱟ?
ᱦᱮᱸ ᱢᱮᱱᱟᱜ ᱜᱮᱭᱟ᱾
ᱮ ᱦᱮᱜ᱾ ᱢᱟᱱᱮ ᱜᱷᱟᱥ ᱠᱚ ᱯᱟᱞᱮ ᱢᱟᱱᱮ ᱟᱞᱮ ᱥᱮᱫ ᱡᱮᱢᱚᱱ ᱟᱞᱮ ᱫᱚ ᱟᱰᱤ ᱮᱴᱟᱜ ᱟᱛᱳ ᱠᱷᱚᱱᱟᱜ ᱢᱟᱱᱮ ᱡᱟᱦᱟᱸ ᱴᱷᱮᱱ ᱯᱮᱲᱟ ᱴᱷᱮᱱ ᱡᱩᱫᱤᱢ ᱪᱟᱞᱟᱣᱱᱟ ᱵᱳᱥ ᱛᱟ ᱠᱚ ᱠᱚᱞᱮ ᱤᱫᱤ ᱛᱟᱨᱟ ᱠᱟᱜᱼᱟ ᱜᱷᱟᱥ ᱠᱚ ᱤᱨ ᱠᱟᱛᱮ ᱞᱮ ᱟᱹᱜᱩᱭᱟ᱾ ᱠᱷᱚᱲ ᱠᱚ ᱢᱟ ᱟᱞᱮ ᱥᱮᱱ ᱦᱚᱸ ᱚᱱᱠᱟ ᱫᱚ ᱵᱟᱹᱪᱩᱜ ᱟᱹᱱᱤᱡ᱾
ᱦᱮᱸ ᱟᱞᱮ ᱥᱮᱫ ᱫᱚ ᱩᱱᱟᱹᱜ ᱫᱚ ᱤᱭᱟᱹ ᱫᱚ ᱵᱟᱝ ᱜᱮ ᱢᱮᱱᱟᱜ ᱧᱚᱜ ᱜᱮᱭᱟ᱾
ᱚ ᱟᱞᱮ ᱥᱮᱫ ᱫᱚ ᱟᱹᱰᱤ ᱡᱳᱨ ᱟᱱᱟᱴ ᱚᱱᱟ ᱨᱮᱱᱟᱜ ᱜᱮ᱾ ᱢᱮᱨᱚᱢ ᱰᱟᱝᱨᱤ ᱠᱚᱢ ᱟᱹᱥᱩᱞᱮᱭᱟ ᱡᱚᱢ ᱵᱟᱢ ᱮᱢ ᱫᱟᱲᱮᱣᱟᱭᱟ ᱴᱷᱤᱠ ᱴᱟᱭᱤᱢ ᱨᱮ ᱩᱱᱟᱹᱜ ᱟᱱᱟᱴ ᱢᱮᱱᱟᱜᱼᱟ ᱟᱞᱮᱼᱼ
ᱟᱫᱚ ᱟᱵᱚᱣᱟᱜ ᱫᱤᱥᱚᱢ ᱫᱚ ᱡᱷᱚᱛᱚ ᱫᱚ ᱵᱟᱝ ᱥᱚᱢᱟᱱ ᱫᱚ᱾
ᱦᱳᱭ ᱦᱳᱭ᱾
ᱦᱳᱭ᱾
ᱦᱮᱸ᱾
ᱛᱟᱦᱞᱮ ᱤᱭᱟᱹ ᱯᱟᱲᱦᱟᱣ ᱠᱟᱛᱮᱫ ᱠᱩᱫᱚ ᱪᱮᱫ ᱠᱚ ᱵᱤᱱ ᱪᱤᱠᱟᱹ ᱠᱟᱫᱟ ᱥᱮ ᱪᱮᱫ ᱦᱚᱸ ᱟᱣᱨᱤᱵᱤᱱ ᱪᱤᱠᱟᱹᱭᱟ?
ᱪᱮᱫ ᱦᱚᱸ ᱵᱟᱞᱤᱧ ᱪᱤᱠᱟᱹ ᱟᱠᱟᱫᱟ ᱢᱚᱱᱮᱭ ᱫᱟᱞᱤᱧ ᱱᱚᱜ ᱚᱭ ᱜᱤᱫᱽᱨᱟᱹ ᱠᱚ ᱴᱤᱭᱩᱥᱚᱱ ᱞᱤᱧ ᱯᱟᱲᱦᱟ ᱡᱟᱣᱨᱟ ᱦᱳᱭ ᱡᱟ ᱜᱮ ᱡᱩᱫᱤ ᱞᱤᱧ ᱫᱟᱲᱮᱭᱟᱜ ᱠᱷᱟᱱ ᱠᱟᱹᱴᱤᱡ ᱠᱟᱹᱴᱤᱡ ᱜᱤᱫᱽᱨᱟᱹ ᱢᱟᱞᱤᱧ ᱯᱟᱲᱦᱟᱣ ᱫᱟᱲᱮ ᱟᱠᱚ ᱜᱮᱭᱟ ᱱᱟ᱾ ᱚᱱᱠᱟ ᱞᱤᱧ ᱢᱚᱱᱮ ᱵᱟᱲᱟᱭ ᱡᱚᱱᱚᱜ ᱠᱟᱱᱟ ᱦᱟᱸᱜ ᱠᱷᱟᱱ᱾ ᱪᱮᱫ ᱦᱩᱭᱩᱜ ᱠᱟᱱᱟ ᱟᱫᱚ ᱦᱟᱜ᱾
ᱴᱷᱤᱠᱮ ᱜᱮ ᱵᱤᱱ ᱢᱚᱱᱮᱭ ᱠᱟᱜᱼᱟ᱾
ᱚᱸ ᱚᱲᱟᱜ ᱦᱚᱲ ᱠᱚᱫᱚ ᱱᱟᱯᱟᱭ ᱜᱮᱭᱟ ᱠᱚ᱾
ᱦᱮᱸ ᱱᱟᱯᱟᱭ ᱜᱮᱭᱟ ᱠᱚ ᱱᱚᱣᱟ ᱫᱟᱜ ᱡᱟᱹᱯᱩᱫ ᱨᱮ ᱟᱫᱚ ᱪᱮᱫᱠᱟ ᱠᱚ ᱛᱟᱦᱮᱱᱟ
ᱦᱮᱸᱛᱚ᱾ ᱡᱟᱭ ᱫᱟᱜ ᱡᱟᱹᱲᱤᱭᱟᱵᱚᱱ ᱠᱟᱱᱟ ᱢᱟᱡᱷᱮ ᱢᱟᱡᱷᱮ ᱫᱚ ᱟᱨ ᱢᱟᱡᱷᱮ ᱢᱟᱡᱷᱮ ᱫᱚ ᱮᱠᱫᱚᱢ ᱵᱟᱝ ᱮ ᱫᱟᱜ ᱡᱟᱹᱲᱤᱭᱟ᱾ ᱯᱩᱨᱟᱹ ᱫᱚᱢᱮ ᱥᱤᱛᱩᱝ ᱫᱟᱭ ᱫᱚᱱᱟᱜ᱾ ᱩᱫᱽᱜᱟᱹᱨᱮ ᱫᱩᱦᱩᱭᱟ ᱚᱱᱠᱟ ᱠᱟᱛᱮ ᱜᱮ ᱦᱚᱲ ᱠᱚᱦᱚᱸ ᱟᱹᱰᱤ ᱡᱳᱨ ᱠᱚ ᱨᱩᱣᱟᱹ ᱦᱟᱹᱥᱩᱜ ᱠᱟᱱᱟ ᱠᱚ᱾
ᱦᱮᱸᱻ
ᱦᱮᱸ ᱟᱨ ᱱᱚᱜ ᱚᱭ ᱡᱮ ᱵᱩᱨᱩ ᱵᱚᱸᱜᱟ ᱢᱟ ᱚᱱᱛᱮ ᱚᱠᱟᱥᱮᱫ ᱦᱩᱭᱩᱜᱼᱟ ᱞᱟᱹᱭ ᱟᱠᱚ ᱛᱚᱻ ᱪᱟᱞᱟᱣ ᱞᱮᱱᱟ ᱵᱮᱱ ᱥᱮ ᱵᱟᱝ
ᱦᱚᱸᱻ ᱪᱟᱞᱟᱣ ᱞᱮᱱ ᱛᱟᱦᱮᱸ ᱟᱞᱤᱧ
ᱚᱻ
ᱪᱟᱞᱟᱶ ᱫᱚ
ᱟᱹᱞᱤᱧ ᱫᱚ ᱪᱟᱞᱟᱣ ᱫᱚ ᱵᱟᱝᱞᱤᱧ ᱪᱟᱞᱟᱣ ᱠᱟᱱᱟ ᱛᱤᱥ ᱦᱚᱸ ᱟᱹᱣᱨᱤ ᱞᱤᱧ ᱪᱟᱞᱟᱜᱼᱟ ᱛᱚ ᱪᱟᱞᱟᱜ ᱨᱮᱱᱟᱜ ᱤᱪᱷᱟᱹ ᱫᱚ ᱢᱮᱱᱟᱜᱼᱟ ᱠᱤᱱᱛᱩ ᱯᱚᱨᱮ ᱛᱮ ᱚᱱᱠᱟ ᱠᱟᱛᱮᱜᱮ ᱪᱟᱞᱟᱜ ᱦᱩᱭᱩᱜᱼᱟ ᱢᱤᱫ ᱪᱮᱠᱟ ᱜᱟᱱ ᱨᱮᱦᱚᱸ ᱪᱟᱞᱟᱣ ᱨᱮᱭᱟᱜ ᱦᱩᱭᱩᱜᱼᱟ
ᱦᱮᱸᱻ ᱪᱟᱞᱟᱣ ᱫᱚ ᱫᱚᱨᱠᱟᱨ ᱜᱮ ᱢᱤᱫ ᱡᱤᱭᱜᱟ ᱨᱮᱦᱚᱸ
ᱦᱮᱸᱻ ᱟᱞᱮ ᱱᱚᱣᱟ ᱠᱚᱨᱮᱱ ᱫᱚ ᱟᱹᱰᱤ ᱡᱳᱨ ᱠᱚ ᱪᱟᱞᱟᱣᱱᱟ ᱵᱟᱥ ᱛᱮᱠᱚ ᱪᱟᱞᱟᱣᱱᱟ ᱫᱚᱢᱮ ᱠᱚ ᱪᱟᱞᱟᱜ ᱜᱮᱭᱟ ᱥᱮ ᱟᱨ ᱥᱤᱞᱫᱟᱹ ᱯᱟᱛᱟ ᱦᱚᱸ ᱥᱤᱞᱫᱟᱹ ᱯᱟᱛᱟ ᱦᱚ ᱦᱩᱭᱩᱜ ᱜᱮᱭᱟ ᱟᱸᱡᱚᱢ ᱟᱠᱟᱜᱼᱟ ᱞᱤᱧ ᱠᱤᱱᱛᱩ ᱵᱟᱝᱞᱤᱧ ᱪᱟᱞᱟᱣ ᱟᱠᱟᱱᱟ ᱢᱤᱫ ᱫᱷᱟᱣ ᱦᱚᱸ
ᱟᱹᱞᱤᱧ ᱦᱚᱸ ᱥᱤᱞᱫᱟᱹ ᱯᱟᱛᱟ ᱠᱚᱫᱚ ᱵᱟᱹᱞᱤᱧ ᱪᱟᱞᱟᱣ ᱠᱟᱱᱟ ᱪᱮᱫᱠᱟ ᱦᱩᱭᱩᱜ ᱜᱮᱭᱟ ᱦᱟᱸᱜ ᱪᱷᱤᱠᱟᱹ ᱵᱮᱱ ᱵᱟᱲᱟᱭ
ᱛᱟᱦᱚᱞᱮ ᱵᱩᱨᱩ ᱵᱚᱸᱜᱟ ᱢᱟ ᱟᱵᱤᱱ ᱫᱚᱵᱤᱱ ᱪᱟᱞᱟᱣ ᱟᱠᱟᱱᱟ ᱞᱟᱹᱭᱵᱤᱱ ᱛᱟᱦᱚᱞᱮ ᱵᱩᱨᱩ ᱵᱚᱸᱜᱟ ᱨᱮ ᱪᱮᱫ ᱞᱮᱠᱟᱱ ᱡᱤᱱᱤᱥ ᱠᱚ ᱧᱟᱢᱚᱜ ᱜᱮᱭᱟ ᱡᱩᱫᱤ ᱵᱮᱤᱱ ᱞᱟᱹᱭ ᱫᱟᱲᱮᱭᱟᱜ ᱠᱷᱟᱱ ᱠᱟᱹᱴᱤᱡ
ᱪᱮᱫ ᱞᱮᱠᱟᱱ ᱡᱤᱱᱤᱥ ᱠᱚ ᱧᱟᱢᱚᱜ ᱜᱮᱭᱟ ᱚᱱᱮ ᱦᱟᱛᱟᱣ ᱞᱮᱠᱟᱱ ᱡᱤᱱᱤᱥ ᱠᱚᱫᱚ ᱡᱷᱚᱛᱚ ᱜᱮ ᱧᱟᱢᱚᱜ ᱜᱮᱭᱟ ᱦᱟᱸᱜ
ᱮ ᱡᱮᱢᱚᱱ ᱠᱚ ᱞᱟᱹᱭᱟ ᱵᱩᱨᱩ ᱵᱚᱸᱜᱟ ᱯᱟᱴᱟᱵᱤᱫᱟᱹ ᱠᱚᱨᱮ ᱫᱚ ᱡᱚᱛᱚ ᱨᱚᱠᱚᱢ ᱡᱤᱱᱤᱥ ᱧᱟᱢᱚᱜᱼᱟ ᱦᱮᱸ ᱵᱟᱝ
ᱦᱮᱸ ᱡᱷᱚᱛᱚ ᱞᱮᱠᱚᱢ ᱡᱤᱱᱤᱥ ᱜᱮ ᱧᱟᱢᱚᱜ ᱫᱚ ᱧᱟᱢᱚᱜ ᱜᱮᱭᱟ᱾
ᱦᱮᱛᱚ
ᱦᱮᱸ
ᱟᱵᱚ ᱥᱟᱱᱛᱟᱲᱟᱜ ᱡᱟᱦᱟᱸ ᱛᱤᱱᱟᱹᱜ ᱥᱟᱯᱟᱵ ᱠᱚ ᱟᱸᱜᱥᱟᱨ ᱠᱟᱹᱯᱤ ᱫᱟᱞᱣᱟᱲᱤ ᱪᱟᱨ ᱦᱟᱱᱮ ᱜᱩᱦᱩᱢ ᱠᱩᱨᱮᱱᱟᱜ ᱴᱚᱯᱤ ᱠᱚ ᱜᱩᱝᱜᱩ ᱥᱟᱠᱟᱢ ᱨᱮᱱᱟᱜ ᱚᱱᱟ ᱠᱚᱞᱤᱧ ᱚ ᱦᱮᱸ ᱦᱮᱻ ᱥᱟᱱᱛᱟᱲᱟᱜ ᱤᱫᱤ ᱠᱟᱛᱮ ᱜᱮ ᱡᱟᱹᱥᱛᱤ ᱫᱚ ᱢᱮᱱᱟᱭᱟ ᱡᱟᱹᱱᱤᱡ ᱠᱷᱟᱱ ᱚᱱᱠᱟ ᱞᱤᱧ ᱟᱥᱟᱭᱟ ᱟᱨᱠᱤ
ᱦᱳᱭ ᱥᱟᱱᱛᱟᱲ ᱤᱫᱤ ᱠᱟᱛᱮᱫ ᱜᱮ ᱡᱟᱹᱥᱛᱤ ᱫᱚ ᱢᱮᱱᱟᱜᱼᱟ
ᱢᱟ ᱟᱹᱵᱤᱱ ᱡᱩᱫᱤ ᱚᱱᱠᱟᱱ ᱠᱩᱠᱞᱤ ᱛᱮᱱᱟᱜ ᱢᱮᱱᱟᱜ ᱠᱷᱟᱱ ᱫᱚ ᱠᱩᱠᱞᱤ ᱫᱟᱲᱮᱭᱟᱞᱤᱧᱟ ᱵᱮᱱ
ᱱᱤᱛᱚᱜ ᱫᱚ ᱛᱟᱦᱚᱞᱮ ᱪᱮᱫ ᱠᱚᱵᱤᱱ ᱪᱤᱠᱟᱹᱭᱮᱫᱟ
ᱵᱟᱝᱮ ᱠᱟᱹᱢᱤ ᱞᱤᱧ ᱪᱞᱟ-ᱟ ᱡᱚᱛᱚ ᱦᱚᱲ ᱥᱟᱹᱛ ᱦᱩᱭᱮᱱ ᱛᱟᱠᱚᱣᱟ᱾
ᱚᱻ ᱪᱮᱫ ᱠᱟᱹᱢᱤ ᱫᱚ ᱵᱤᱱ ᱪᱟᱼᱟ
ᱦᱩᱲᱩ ᱨᱚᱦᱚᱭ ᱨᱚᱦᱚᱭ ᱞᱤᱧ ᱪᱟᱞᱟᱜ ᱠᱟᱱᱟ ᱪᱮᱫ ᱮᱢ ᱠᱟᱹᱢᱤᱭᱟ ᱟᱫᱚ
ᱵᱟᱲᱟᱭ ᱜᱮᱭᱟᱵᱤᱱ ᱛᱟᱦᱚᱞᱮ ᱵᱟ
ᱦᱮᱸ ᱠᱟᱹᱴᱤᱡ ᱠᱟᱹᱴᱤᱡ ᱞᱤᱧ ᱵᱟᱲᱟᱭ ᱜᱮᱭᱟ ᱡᱟᱹᱥᱛᱤ ᱫᱚ ᱵᱟᱝ
ᱦᱮᱸᱛᱚ ᱚᱱᱟ ᱦᱚᱸ ᱵᱟᱵᱤᱱ ᱥᱮᱬᱟ ᱠᱟᱜ ᱠᱷᱟᱱ
ᱦᱳᱭ ᱚᱱᱟ ᱠᱩᱲᱤ ᱜᱤᱫᱽᱨᱟᱹ ᱦᱩᱭ ᱠᱟᱛᱮ ᱡᱚᱛᱚ ᱜᱮᱛᱚ ᱥᱮᱬᱟ ᱞᱟᱹᱠᱛᱤᱭᱟ ᱦᱮ ᱵᱟᱝ
ᱦᱮᱸ
ᱦᱩᱸ ᱵᱟᱢ ᱥᱮᱬᱟ ᱠᱟᱜ ᱠᱷᱟᱱ ᱦᱟᱯᱮᱱ ᱛᱤᱱᱟᱹᱜ ᱵᱚᱱᱟ ᱢᱟ ᱡᱟᱶᱟᱭ ᱚᱲᱟᱜ ᱨᱮ ᱠᱟᱛᱷᱟ ᱠᱚ ᱟᱸᱡᱚᱢ ᱦᱩᱭᱩᱜᱼᱟ
ᱦᱮᱸ ᱡᱟᱢᱟᱜ ᱚᱱᱟᱜ ᱨᱮ ᱠᱟᱛᱷᱟ ᱫᱚ ᱟᱸᱡᱚᱢ ᱦᱩᱭᱩᱜ ᱜᱮᱭᱟ ᱵᱟᱢ ᱥᱮᱬᱟ ᱠᱟᱜ ᱠᱷᱟᱱ
ᱦᱮᱸ ᱟᱪᱪᱷᱟ ᱟᱯᱮ ᱫᱚ ᱟᱻ ᱟᱹᱛᱩ ᱫᱤᱥᱚᱢ ᱥᱮ ᱱᱚᱣᱟ ᱵᱟᱡᱟᱨ ᱫᱤᱥᱚᱢ ᱠᱟᱱᱟ ᱯᱮ᱾
ᱟᱞᱮ ᱫᱚ ᱟᱛᱩ ᱫᱤᱥᱚᱢ
ᱚ ᱟᱵᱤᱱ ᱫᱚ ᱟᱹᱛᱩ ᱫᱤᱥᱚᱢ ᱵᱤᱱ ᱠᱩᱥᱤᱭᱟᱜ ᱜᱮᱭᱟ ᱥᱮ ᱵᱟᱡᱟᱨ ᱫᱤᱥᱚᱢ
ᱟᱹᱞᱤᱧ ᱫᱚ ᱟᱛᱩ ᱫᱤᱥᱚᱢ ᱜᱮᱞᱤᱧ ᱠᱩᱥᱤᱭᱟᱜᱼᱟ
ᱚ ᱪᱮᱫ ᱞᱮᱠᱟᱨᱮ ᱟᱛᱳ ᱫᱤᱥᱚᱢ ᱫᱚᱵᱤᱱ ᱠᱩᱥᱤᱭᱟᱜᱼᱟ ᱠᱟᱹᱴᱤᱡ ᱵᱤᱱ ᱞᱟᱹᱭ ᱞᱮᱠᱷᱟᱱ ᱫᱚ ᱜᱟᱱ ᱠᱚᱜᱼᱟ
ᱪᱮᱜ ᱠᱟᱨᱮ ᱵᱳᱞᱛᱮ ᱪᱮᱜ ᱠᱟ ᱨᱮ ᱳᱭ ᱪᱮᱫ ᱠᱚ ᱞᱟᱹᱭᱟ ᱟᱫᱚ ᱤᱭᱟᱹ
ᱚᱱᱮ ᱟᱹᱛᱩ ᱫᱤᱥᱚᱢ ᱫᱚ ᱡᱟᱹᱱᱤᱡ ᱠᱷᱟᱱ ᱚ ᱟᱞᱤᱧ ᱫᱚ ᱱᱚᱣᱟ ᱫᱤᱭᱟᱹ ᱛᱮ ᱟᱛᱳ ᱫᱤᱥᱚᱢ ᱫᱚᱞᱤᱧ ᱠᱩᱥᱤᱭᱟᱜᱼᱟ ᱚ ᱪᱮᱫ ᱠᱚ ᱞᱟᱹᱭᱟ ᱡᱷᱚᱛᱚ ᱠᱤᱪᱷᱩ ᱨᱮᱱᱟᱜ ᱜᱮ ᱥᱩᱵᱤᱫᱷᱟ ᱥᱮ ᱚᱲᱟᱜ ᱠᱷᱚᱱᱟᱜ ᱩᱰᱩᱝ ᱛᱚᱨᱟ ᱜᱮ ᱞᱟᱸᱫᱟ ᱥᱟᱹᱜᱟᱹᱭᱟᱱ ᱦᱚᱲ ᱛᱮ ᱨᱚᱲᱟᱢ ᱞᱟᱸᱫᱟᱭᱟᱢ ᱥᱮ ᱵᱟᱝ
ᱦᱮᱸ ᱚᱱᱟ ᱦᱚᱸ ᱠᱟᱛᱷᱟ ᱠᱟᱱᱟ ᱫᱤᱭᱮᱯᱚᱨ ᱡᱷᱚᱛᱚ ᱡᱚᱛᱚ ᱛᱮᱜᱮ ᱥᱩᱵᱤᱫᱟ ᱧᱟᱢᱚᱜᱼᱟ ᱟᱛᱳ ᱫᱤᱥᱚᱢ ᱨᱮᱫᱚ ᱫᱟᱜ ᱡᱟᱹᱯᱩᱫ ᱯᱩᱫᱤᱱ ᱦᱚᱸ
ᱦᱮᱸ ᱵᱷᱟᱜᱮ ᱵᱩᱡᱷᱟᱹᱜᱼᱟ ᱜᱚᱴᱟ ᱜᱮ ᱦᱟᱹᱨᱭᱟᱹᱲ ᱜᱮ ᱧᱮᱞᱚᱜᱼᱟ ᱢᱚᱡᱽ ᱜᱮ ᱟᱹᱰᱤ ᱪᱮᱦᱨᱟ
ᱦᱮᱸ
ᱤ ᱴᱟᱭᱤᱢ ᱠᱚᱦᱚᱸ ᱛᱚ ᱟᱹᱰᱤ ᱟᱭᱢᱟ ᱦᱮᱡ ᱦᱩᱭ ᱠᱟᱱᱟ ᱦᱮᱡ ᱦᱩᱭ ᱮᱱᱟ ᱛᱚ ᱯᱚᱨᱮ ᱛᱮ ᱟᱨᱚ ᱦᱟᱸᱜ ᱠᱷᱟᱱ ᱚᱱᱠᱟ ᱜᱮ ᱠᱟᱛᱷᱟ ᱦᱩᱭᱩᱜᱼᱟ
ᱦᱮᱸ ᱛᱟᱦᱞᱮ
ᱦᱮᱸ ᱟᱨ ᱱᱚᱣᱟ ᱟᱞᱮ ᱫᱤᱥᱚᱢ ᱥᱮᱫ ᱡᱟᱦᱟᱸ ᱛᱤᱥ ᱯᱮ ᱦᱮᱡ ᱞᱮᱱᱠᱷᱟᱱ ᱯᱷᱳᱱ ᱟᱵᱤᱱ ᱦᱟᱜ
ᱦᱳᱭ ᱯᱷᱳᱱᱟᱞᱤᱧ
ᱚ ᱟᱨ ᱟᱞᱮ ᱦᱚᱸ ᱡᱩᱫᱤ ᱡᱟᱦᱟᱸ ᱛᱤᱥ ᱞᱮ ᱪᱟᱞᱟᱜ ᱠᱷᱟᱱ ᱟᱞᱮ ᱦᱚᱸ ᱟᱞᱮ ᱫᱚ ᱱᱚᱣᱟ ᱵᱮᱝᱜᱚᱞ ᱨᱮᱱ ᱜᱮ ᱠᱟᱱᱟᱞᱮ
ᱚ ᱵᱮᱝᱜᱚᱞ ᱨᱮᱱ ᱜᱮ
ᱦᱳᱭ
ᱟᱞᱮ ᱦᱚᱸ ᱚᱱ ᱚᱱᱛᱮᱨᱮ ᱨᱮᱱ ᱜᱮ ᱵᱮᱝᱜᱚᱞ ᱫᱚ ᱵᱮᱝᱜᱚᱞ ᱜᱮ
ᱦᱚᱸ ᱦᱳᱭ ᱚᱱᱟ ᱜᱮᱞᱤᱧ ᱫᱚ ᱡᱟᱦᱟᱸ ᱛᱤᱥ ᱦᱳᱭ ᱵᱮᱝᱜᱚᱞ ᱨᱮᱱᱛᱚ ᱫᱤᱥᱚᱢ ᱴᱟᱜ ᱟᱞᱮᱨᱮᱱ ᱜᱮ ᱛᱟᱦᱮᱸᱱᱟ ᱦᱮᱸ ᱵᱟᱝ
ᱦᱮᱸ